ᱦᱮᱸ, ᱟᱸᱡᱚᱢᱮᱫᱟ ᱵᱤᱱ, ᱟᱸᱡᱚᱢ ᱧᱟᱢ ᱫᱟᱞᱤᱧ, ᱟᱵᱮᱱ?
ᱟᱞᱤᱧ ᱦᱚᱸ ᱞᱤᱧ ᱟᱡᱚᱢ ᱧᱟᱢᱼᱼ
ᱪᱤᱠᱟᱹᱭ ᱫᱟᱵᱮᱱ ᱛᱟᱦᱞᱮ? ᱦᱳᱭ ᱛᱚ ᱦᱳᱭ ᱦᱳᱭ᱾ ᱟᱪᱪᱷᱟ ᱟᱪᱪᱷᱟ, ᱟᱹᱞᱤᱧ ᱦᱚᱞᱤᱧ ᱫᱩᱲᱩᱵ ᱵᱟᱲᱟᱣ ᱟᱠᱟᱱ ᱜᱮᱭᱟ᱾
ᱟᱪᱪᱷᱟ, ᱛᱟᱦᱚᱞᱮ ᱠᱮᱫᱳᱵᱽ ᱫᱚᱠᱮᱫᱳᱵᱽ ᱦᱳᱹᱭ ᱱᱟᱥᱮ ᱟᱣᱨᱤ?
ᱟᱣᱨᱤ, ᱵᱟᱝ ᱦᱳᱭ ᱟᱠᱟᱱᱟ ᱠᱤᱫᱩᱜ, ᱟᱯᱮ?
ᱟᱯᱮ ᱦᱚᱸ ᱟᱣᱨᱤ ᱠᱤᱫᱳᱵᱚᱜ ᱦᱳᱭᱳᱜ-ᱟ᱾ ᱟᱨ ᱠᱤᱪᱩᱠᱷᱚᱱ ᱯᱚᱨᱮ᱾
ᱦᱳᱭ ᱛᱚ ᱦᱳᱭ ᱤᱥᱤᱱ ᱠᱚᱫᱚ ᱦᱳᱭ ᱮᱱᱟ?
ᱦᱮᱸ?
ᱤᱥᱤᱱ ᱠᱚᱫᱚ ᱢᱮᱱ ᱫᱟᱞᱤᱧ ᱦᱳᱭ ᱮᱱᱟ?
ᱵᱟᱝ, ᱤᱥᱤᱱ ᱤᱥᱤᱱ ᱦᱩᱭᱩᱜ ᱠᱟᱱᱟ ᱦᱟᱹᱨᱤᱭᱟᱜ-ᱟ᱾
ᱟᱪᱪᱷᱟ ᱟᱪᱪᱷᱟ, ᱤᱥᱤᱱ ᱦᱳᱭᱳᱜ ᱠᱟᱱᱟ, ᱦᱳᱭ ᱛᱚ, ᱦᱩᱸ ᱫᱟᱜ ᱫᱟᱭ ᱱᱤᱛᱚᱜ?
ᱵᱟᱝ ᱻᱱᱤᱛᱳᱜ ᱫᱚ ᱵᱟᱭ ᱫᱟᱜ ᱮᱫᱟ, ᱮᱱᱟᱝ ᱮ ᱫᱟᱜ ᱮᱫ ᱛᱟᱦᱮᱸᱫ ᱱᱤᱛᱚᱜ ᱫᱚᱭ ᱯᱷᱟᱸᱠᱟ ᱦᱟᱛᱟᱲ ᱠᱟᱫᱟ᱾
ᱟᱪᱪᱷᱟ, ᱱᱚᱛᱮ ᱦᱚᱸ ᱱᱤᱛᱚᱜ ᱫᱚ ᱨᱤᱢᱤᱞ ᱫᱚᱭ ᱨᱤᱢᱤᱞ ᱠᱟᱫᱟ ᱫᱟᱜ ᱫᱚ ᱵᱟᱭ ᱫᱟᱜ ᱠᱟᱫᱟ᱾ ᱟᱱᱮᱻ ᱢᱟᱸᱡᱟᱢ ᱥᱮᱫ ᱠᱟᱹᱴᱤᱡ ᱮ ᱫᱟᱜ ᱠᱮᱫᱟ, ᱟᱫᱚ ᱫᱚ ᱵᱟᱭ ᱫᱟᱜ ᱮᱫᱟ᱾
ᱟᱪᱪᱷᱟ, ᱟᱞᱮ ᱥᱮᱫ ᱫᱚ ᱟᱞᱮ ᱥᱮᱫ ᱫᱚᱭ ᱛᱮᱨᱫᱮᱡ ᱠᱟᱫᱟ᱾
ᱟᱦᱟ ᱟᱪᱪᱷᱟ ᱱᱚᱛᱮᱫᱚ ᱪᱟᱸᱫᱳ ᱧᱮᱞᱚᱜ ᱠᱟᱱᱟᱭ ᱢᱤᱫ ᱫᱷᱟᱣ ᱠᱟᱛᱮᱫ, ᱟᱵᱟᱨ ᱨᱤᱢᱤᱞ ᱛᱮ ᱮᱥᱮᱴ ᱮ ᱠᱟᱱᱟ᱾
ᱛᱟᱦᱞᱮ ᱪᱮᱫ ᱠᱚᱢ ᱪᱤᱠᱟᱹ ᱵᱟᱲᱟᱭᱮᱫᱟ ᱚᱲᱟᱜ ᱠᱚᱨᱮ ᱫᱚ?
ᱪᱤᱫ ᱦᱚᱸ ᱵᱟᱝ, ᱚᱲᱟᱜ ᱨᱮᱜᱮ ᱮᱠᱷᱚᱱ ᱫᱚ᱾ ᱚᱲᱟᱜ ᱨᱮ ᱦᱚᱸ ᱵᱟᱝ᱾ ᱦᱩᱸᱻ ᱚᱱᱟᱜᱮᱛᱚ᱾ ᱟᱫᱚ, ᱦᱳᱭᱻ ᱦᱳᱲᱳ ᱨᱚᱦᱚᱭ ᱠᱚ ᱦᱳᱭᱳᱜ ᱠᱟᱱ ᱜᱮᱭᱟ᱾
ᱪᱟᱞᱟᱜ ᱪᱟᱞᱟᱜ ᱠᱟᱱᱟ ᱥᱮ ᱦᱩᱲᱩ ᱨᱚᱦᱚᱭ ᱠᱚ ᱛᱟᱦᱚᱞᱮ?
ᱦᱳᱭ ᱪᱟᱞᱟᱜ-ᱜᱮᱭᱟᱞᱤᱧ ᱪᱟᱞᱟᱜ ᱠᱟᱱ ᱜᱮᱭᱟᱞᱤᱧ᱾ ᱪᱟᱞᱟᱣ ᱟᱠᱟᱱ ᱜᱮᱭᱟᱤᱧ ᱪᱟᱞᱟᱣ ᱫᱚ ᱦᱩᱭᱩᱜ ᱜᱮᱭᱟ᱾
ᱠᱟᱹᱢᱤ ᱜᱚᱲᱚ ᱫᱚ ᱫᱚᱨᱠᱟᱨ ᱦᱮᱸᱥᱮ,
ᱦᱳᱭ ᱦᱳᱭ, ᱠᱟᱹᱢᱤ ᱜᱚᱲᱟ ᱫᱚ ᱫᱚᱨᱠᱟᱨ ᱜᱮ, ᱜᱚᱲᱚ ᱦᱚᱸ ᱫᱚᱨᱠᱟᱨ ᱜᱮ᱾
ᱟᱨ ᱠᱟᱢᱤ ᱯᱟᱹᱠᱟᱹᱣ ᱦᱚᱲ
ᱜᱚᱲᱚ ᱦᱚᱸ ᱫᱚᱨᱠᱟᱨ ᱟᱨ ᱥᱮᱬᱟ ᱦᱚᱸ ᱫᱚᱨᱠᱟᱨ᱾
ᱵᱟᱢ ᱥᱮᱬᱟ ᱠᱟᱜ ᱠᱷᱟᱱ ᱦᱟᱯᱮᱱ ᱫᱤᱱ ᱨᱮ ᱡᱩᱫᱤ, ᱦᱟᱯᱮᱱ ᱫᱤᱱ ᱠᱟᱹᱢᱤ ᱢᱤᱨᱮ ᱞᱟᱜᱟᱜ-ᱟ ᱟᱨᱠᱤ ᱡᱩᱫᱤ ᱥᱮᱬᱟ ᱠᱟᱜ
ᱦᱳᱭ ᱦᱳᱭ ᱦᱳᱭ, ᱦᱟᱯᱮᱱ ᱫᱤᱱ ᱠᱟᱹᱢᱤ ᱫᱚ ᱞᱟᱜᱟᱜᱼᱟ ᱾ ᱦᱩᱸ᱾ ᱦᱚᱭ ᱛᱚ᱾
ᱟᱪᱪᱷᱟ᱾
ᱦᱩᱸ ᱦᱩᱸ᱾ ᱪᱤᱠᱟᱹᱭ ᱫᱟᱵᱮᱱ ᱛᱟᱞᱦᱮ ᱱᱤᱛ ᱫᱚ?
ᱦᱚᱸᱜ-ᱚᱭ ᱫᱩᱲᱩᱵ ᱟᱠᱟᱱᱟᱞᱤᱧ᱾ ᱪᱮᱫ ᱟᱫᱚ ᱞᱤᱧ ᱪᱤᱠᱟᱹᱭᱟ?
ᱟᱪᱪᱷᱟ, ᱦᱳᱭ ᱛᱚ᱾ ᱦᱮᱸ᱾
ᱚ ᱚᱲᱟᱜ ᱠᱚᱨᱮ ᱠᱚ ᱪᱮᱫ ᱠᱚ ᱪᱤᱠᱟᱹᱭᱮᱫᱟ ᱚᱲᱟᱜ ᱦᱚᱲ ᱠᱚ?
ᱪᱮᱫ ᱦᱚᱸ ᱵᱟᱝ ᱵᱟᱲᱟᱭ
ᱟᱪᱪᱷᱟ᱾ ᱛᱟᱦᱚᱞᱮ ᱚᱯᱮ ᱫᱚ ᱩᱸ ᱪᱟᱥ, ᱦᱮᱸ?
ᱦᱮᱸ ᱢᱮᱱᱟᱜ ᱟᱠᱟᱫ ᱠᱚ ᱫᱟᱞᱮᱭᱟ, ᱠᱟᱰᱟ ᱢᱮᱱᱟᱜ ᱠᱤᱱ ᱛᱟᱞᱮᱭᱟ, ᱢᱮᱨᱚᱢ ᱠᱚ ᱢᱮᱱᱟᱜ ᱠᱚ ᱛᱟᱞᱮᱭᱟ, ᱰᱟᱹᱝᱨᱤ ᱫᱚ ᱵᱟᱹᱱᱩᱜ
ᱟᱪᱪᱷᱟ, ᱟᱪᱪᱷᱟ ᱟᱪᱪᱷᱟ, ᱠᱟᱰᱟ ᱦᱟᱸ᱾
ᱦᱮᱸ ᱦᱮᱸ ᱞᱟᱦᱟ ᱞᱟᱦᱟ ᱠᱚ ᱛᱟᱦᱮᱸ ᱠᱟᱱ ᱛᱟᱞᱮᱭᱟ, ᱟᱫᱚᱞᱮ ᱜᱩᱯᱤ ᱦᱚᱲ ᱩᱱᱠᱩ ᱯᱤᱪᱷᱟᱱ ᱨᱮ ᱟᱨᱚ ᱩᱱᱠᱩ ᱯᱤᱪᱷᱟᱱ ᱨᱮ ᱟᱨᱚ ᱢᱤᱫ ᱦᱚᱲ ᱛᱟᱦᱮᱱ ᱦᱩᱭᱩᱜᱼᱟ ᱥᱮ᱾
ᱦᱮᱸ ᱦᱮᱸ ᱩᱱᱠᱩ ᱯᱤᱪᱷᱚᱱ ᱨᱮ ᱢᱤᱫ ᱦᱚᱲᱚᱲ ᱵᱟᱝ ᱛᱟᱦᱮᱸ ᱞᱮᱱᱠ
ᱦᱮᱸ ᱦᱮᱸ, ᱦᱮᱸ ᱟᱨᱚ ᱱᱚᱛᱮ ᱱᱚᱛᱮ ᱡᱩᱫᱤ ᱠᱟᱲᱟ ᱢᱮᱱᱟᱜ ᱠᱤᱱ ᱛᱟᱞᱮᱭᱟ ᱟᱨᱚ ᱰᱟᱹᱝᱨᱤ ᱛᱟᱦᱞᱮ ᱚᱸᱰᱮ ᱵᱟᱨ ᱠᱟᱲᱟ ᱛᱚ ᱟᱨ ᱰᱟᱹᱝᱨᱤ ᱥᱟᱞᱟᱜ ᱥᱮ ᱩᱱᱟᱹᱜ ᱫᱚ ᱵᱟᱝ ᱩᱱᱠᱤᱱ ᱛᱟᱦᱚᱞᱮ ᱟᱞᱟᱫᱟ ᱦᱮᱸ ᱟᱞᱟ ᱟᱞᱟᱫᱟ ᱛᱮ ᱟᱞᱟᱫᱟ ᱛᱮ ᱩᱱᱠᱤᱱ ᱟᱨᱚ ᱜᱩᱯᱤ ᱠᱤᱱ ᱦᱩᱭᱩᱜ᱾
ᱰᱟᱹᱝᱨᱤ ᱟᱨ ᱢᱮᱨᱚᱢ ᱠᱷᱟᱡ ᱛᱟᱣ ᱢᱤᱫ ᱥᱚᱸᱜᱮ ᱛᱮ, ᱠᱟᱰᱟ ᱟᱨ ᱰᱟᱹᱝᱨᱤ ᱫᱚ ᱢᱤᱫ ᱥᱚ ᱥᱚᱸᱜᱮ ᱫᱚ ᱵᱟᱠᱚ ᱛᱟᱦᱮᱸᱱᱟ᱾
ᱦᱩᱸ ᱟᱫᱚ ᱚᱱᱟ ᱠᱷᱟᱹᱛᱤᱨ ᱛᱮ ᱟᱫᱚ ᱰᱟᱹᱝᱨᱤ ᱫᱚ ᱟᱹᱠᱷᱨᱤᱧ ᱜᱤᱰᱤ ᱦᱩᱭᱱᱟ᱾
ᱚᱸ᱾ ᱟᱪᱪᱷᱟ᱾
ᱟᱯᱮ ᱟᱯᱮ ᱨᱮᱱ ᱫᱚ ᱪᱮᱫ ᱰᱟᱹᱝᱨᱤ
ᱰᱟᱝᱨᱤ ᱰᱟᱹᱝᱨᱤ ᱢᱮᱱᱟᱜ ᱠᱤᱱᱟᱹ ᱵᱟᱨᱭᱟ ᱟᱞᱮ ᱫᱚ ᱵᱟᱞᱮ ᱜᱩᱯᱮᱭᱟ, ᱡᱚᱲᱟᱣ ᱵᱟᱱ ᱠᱟᱠᱤᱱᱟᱞᱮ ᱛᱚᱞ ᱠᱟᱠᱤᱱᱟᱞᱮ᱾
ᱟᱪᱪᱷᱟ, ᱪᱟᱹᱲᱭᱟᱹᱣ ᱠᱟᱠᱤᱱᱟ ᱯᱮ ᱵᱟᱝ?
ᱦᱳᱭ ᱦᱳᱭ ᱥᱮ ᱪᱮᱫ ᱯᱮ ᱢᱮᱱᱟ ᱟᱯᱮ ᱥᱮᱫ ᱫᱚ?
ᱚ ᱟᱯᱮ ᱥᱮᱫ ᱫᱚ ᱪᱮᱫ ᱯᱮ ᱢᱮᱱᱟ?
ᱡᱚᱲᱟ ᱵᱟᱱ᱾
ᱪᱮᱫ?
ᱡᱚᱲᱟ ᱵᱟᱝ᱾
ᱡᱚᱲᱟ ᱵᱟᱝ?
ᱦᱩᱸ ᱡᱚᱲᱟ ᱵᱟᱱ, ᱛᱚᱞ ᱦᱚᱴᱚ ᱠᱟᱠᱤᱱᱟᱞᱮ ᱚᱱᱠᱟ ᱟᱹᱨᱠᱤ᱾
ᱚ ᱱᱟᱣᱟᱭ ᱱᱟᱣᱟ ᱠᱟᱛᱷᱟᱧ ᱟᱸᱡᱚᱢ ᱠᱮᱫᱟ᱾
ᱦᱳᱭ ᱦᱳᱭ ᱤᱭᱟᱹ ᱮᱱᱟᱱᱚᱜ ᱵᱟᱢ ᱟᱸᱡᱚᱢ ᱧᱟᱢᱮᱫ ᱛᱟᱦᱮᱱᱟ ᱥᱮ ᱦᱚᱣᱟᱴᱥᱮᱯ ᱛᱮ ᱡᱚᱠᱷᱚᱱᱮᱢ ᱠᱚᱞ ᱞᱮᱫ?
ᱦᱮᱸ?
ᱮᱱᱟᱱᱚᱜ ᱦᱚᱣᱟᱴᱥᱮᱯ ᱛᱮ ᱡᱚᱠᱷᱚᱱᱮᱢ ᱠᱚᱞ ᱞᱮᱫ ᱛᱚᱠᱷᱚᱱ ᱵᱟᱢ ᱟᱸᱡᱚᱢ ᱧᱟᱢ ᱮᱫ ᱛᱟᱦᱮᱸᱱᱟ ᱥᱮ?
ᱟᱸᱡᱚᱢᱚᱜ ᱠᱟᱱ ᱛᱟᱦᱮᱸᱫ ᱜᱮᱛᱚ᱾
ᱛᱟᱞᱦᱮ ᱛᱟᱞᱦᱮ ᱤᱧ ᱟᱸᱡᱚᱢ ᱧᱟᱢᱮᱫ ᱛᱟᱦᱮᱱᱟᱢ᱾ ᱛᱟᱞᱦᱮ ᱵᱟᱢ ᱨᱚᱲᱮᱫ ᱛᱟᱸᱦᱮᱡ ᱫᱚ?
ᱦᱳᱣᱟᱴᱥᱮᱯ ᱛᱮ ᱮᱱᱟ ᱫᱚ ᱵᱟᱝ ᱟᱢᱟᱜ ᱨᱚᱲ ᱨᱮ ᱫᱚ ᱵᱟᱝ ᱟᱸᱡᱚᱢᱚᱜ ᱠᱟᱱ ᱛᱟᱦᱮᱸᱫ, ᱠᱚᱞ ᱜᱮ ᱠᱟᱴᱟᱣ ᱟᱠ ᱛᱟᱦᱮᱱᱟ᱾
ᱚᱻ ᱟᱪᱪᱷᱟ ᱟᱪᱪᱷᱟ᱾
ᱤᱧ ᱴᱷᱮᱱ ᱟᱢ ᱴᱷᱮᱱ ᱜᱮ ᱫᱮᱠᱷᱟᱜ ᱠᱟᱱ ᱛᱟᱦᱮᱸᱫ ᱡᱮ ᱵᱟᱝ ᱠᱟᱴᱟᱣ ᱠᱟᱱᱟ, ᱠᱤᱱᱛᱩ ᱤᱧ ᱴᱷᱮᱱ ᱫᱚ ᱠᱟᱴᱟᱣ ᱟᱠᱟᱱᱟ ᱫᱮᱠᱷᱟᱜ ᱠᱟᱱ ᱛᱟᱦᱮᱸᱫ᱾
ᱚᱸ᱾
ᱚᱱᱟ ᱛᱮᱜᱮ ᱦᱳᱣᱟᱴᱥᱮᱯ ᱨᱮᱧ ᱠᱚᱞ ᱠᱮᱫᱟ, ᱵᱟᱠᱷᱟᱱ ᱵᱟᱹᱧ ᱠᱚᱞ ᱠᱮ ᱟᱨ ᱮᱴᱟᱜ ᱵᱟᱹᱫ ᱫᱚ ᱵᱟᱹᱧ ᱵᱟᱝ ᱜᱤᱧ ᱠᱚᱞ ᱠᱮᱭᱼᱟ
ᱚ ᱟᱪᱪᱷᱟ ᱟᱪᱪᱷᱟ, ᱦᱳᱭ ᱛᱚ᱾
ᱟᱪᱪᱷᱚ ᱛᱟᱦᱚᱞᱮ
ᱦᱩᱸ᱾
ᱦᱚᱸᱜᱚᱭ ᱛᱚ ᱟᱨ ᱠᱚᱴᱟ ᱢᱟᱥ ᱯᱚᱨᱮ ᱜᱮ ᱛᱟᱦᱚᱞᱮ ᱥᱚᱨᱦᱟᱭ ᱯᱚᱨᱚᱵᱽ ᱦᱚᱸ ᱥᱮᱴᱮᱨ ᱥᱮᱴᱮᱨ ᱦᱤᱡᱩᱜ ᱛᱟᱦᱚᱞᱮ ᱪᱮᱫ ᱞᱮᱠᱟ ᱯᱮ ᱢᱟᱱᱟᱣ ᱜᱮᱭᱟ ᱥᱚᱦᱚᱨᱟᱭ ᱯᱚᱨᱚᱵ ᱠᱚ?
ᱢᱟᱱᱟᱣ ᱠᱮᱭᱟ ᱞᱮ ᱵᱷᱟᱹᱜᱤ ᱜᱮ ᱵᱷᱟᱹᱜᱤ ᱜᱮᱞᱮ ᱢᱟᱱᱟᱣᱟ᱾ ᱵᱷᱟᱹᱜᱤ ᱜᱮᱞᱮ ᱢᱟᱱᱟᱣᱟ, ᱥᱚᱦᱚᱨᱟᱭ ᱫᱚ ᱢᱟᱨᱟᱝ ᱯᱚᱨᱚᱵᱽ ᱛᱟᱵᱚᱱ ᱥᱮ᱾
ᱦᱮᱸ ᱦᱮᱸ ᱦᱟᱹᱛᱤ ᱞᱮᱠᱟᱱ ᱥᱚᱨᱦᱟᱭ ᱠᱟᱛᱷᱟ ᱨᱮᱠᱚ ᱢᱮᱱ ᱠᱟᱫᱟ ᱥᱮ᱾
ᱦᱟᱭ ᱦᱳᱭ ᱦᱳᱭ ᱾
ᱛᱟᱞᱮ ᱾ ᱚᱠᱟ ᱥᱮᱫ ᱫᱚᱞᱤᱧ ᱟᱸᱡᱚᱢ ᱟᱠᱟᱫᱟ ᱤᱭᱮ ᱟᱱᱮ ᱥᱟᱠᱨᱟᱛ ᱥᱚᱢᱚᱭ ᱠᱚ ᱥᱚᱨᱦᱟᱭᱚᱜᱼᱟ ᱾
ᱦᱳᱭ ᱦᱳᱭ ᱟᱞᱮ ᱦᱚᱸ ᱥᱟᱠᱨᱟᱛ ᱥᱚᱢᱚᱭ ᱜᱮᱞᱮ ᱥᱚᱨᱦᱟᱭᱚᱜᱼᱟ᱾
ᱚ
ᱥᱟᱠᱨᱟᱛ ᱥᱚᱢᱚᱭ ᱜᱮ ᱟᱞᱮ ᱦᱚᱸ ᱾
ᱟᱪᱪᱷᱟ ᱪᱮᱫᱞᱮᱠᱟ ᱟᱯᱮ ᱫᱚ ᱛᱟᱞᱦᱮ ᱠᱷᱩᱱᱴᱟᱹᱣ ᱠᱚ ᱪᱮᱜ ᱛᱤᱱᱟᱹᱜ ᱡᱳᱨ ᱯᱮ ᱛᱚᱞ ᱠᱚᱣᱟ ᱛᱤᱱᱟᱹᱜ ᱥᱟᱸᱜᱮ ᱟᱨᱠᱤ?
ᱪᱮᱜ ᱪᱚᱝ ᱾
ᱫᱤᱧ ᱠᱷᱩᱱᱴᱟᱹᱣ ᱠᱚ ᱠᱟᱰᱟ ᱠᱚ ᱰᱟᱺᱝᱨᱤ ᱠᱚ ᱛᱤᱱᱟᱹᱜ ᱛᱤᱱᱟᱹᱜ ᱥᱟᱸᱜᱮ ᱯᱮ ᱛᱚᱞ ᱠᱚᱣᱟ ᱾
ᱥᱟᱸᱜᱮ ᱜᱮᱞᱮ ᱟᱞᱮ ᱟᱹᱫ ᱟᱞᱮ ᱵᱟᱠᱚ ᱠᱷᱩᱱᱴᱟᱹ ᱠᱚᱣᱟ ᱾ ᱡᱟᱝ ᱠᱟᱴᱤᱡ ᱾
ᱵᱟᱠᱚ ᱠᱷᱩᱱᱴᱟᱹᱣ ᱠᱚᱣᱟ?
ᱩᱸᱦᱩᱜ
ᱛᱟᱞᱦᱮ ᱥᱩᱫᱩ ᱮᱱᱮᱡ ᱥᱮᱫ?
ᱦᱳᱭ ᱦᱳᱭ ᱮᱱᱮᱡ ᱥᱮ ᱟᱹᱰᱤ ᱡᱟᱭᱜᱟ ᱨᱮᱜᱮᱧ ᱟᱸᱡᱚᱢ ᱠᱟᱫᱟ ᱰᱟᱺᱝᱨᱤ ᱠᱚ ᱛᱚᱞ ᱠᱟᱠᱚ ᱥᱮ? ᱟᱨ ᱪᱮᱛᱟᱱ ᱨᱮ ᱡᱟᱦᱟᱱᱟᱜ ᱚᱱᱟ ᱯᱟᱹᱣᱨᱟᱹ ᱠᱚᱠᱚ ᱞᱟᱫᱮ ᱠᱟᱜ ᱛᱟᱸᱦᱮᱱᱟ ᱾
ᱦᱮᱸ ᱦᱮᱸ ᱦᱮᱸ ᱦᱮᱸ ᱟᱨ ᱚᱱᱟ ᱟᱨ ᱚᱱᱟ ᱦᱟᱨᱛᱟ ᱛᱮᱠᱚ ᱪᱟᱨᱦᱟᱣ ᱠᱚᱜᱼᱟ, ᱟᱞᱮ ᱥᱮᱫ ᱫᱚ ᱚᱱᱠᱟ ᱜᱮ ᱾
ᱚ ᱛᱟᱞᱦᱮ ᱠᱚᱫᱚ ᱚᱱᱟ ᱠᱚᱫᱚ ᱵᱟᱝ ᱦᱩᱭᱩᱜ ᱜᱮᱭᱟ ᱾
ᱚ ᱛᱟᱦᱞᱮ ᱟᱯᱮ ᱥᱮᱫ ᱫᱚ ᱥᱩᱫᱷᱩᱡ ᱚᱱᱮ ᱡᱚᱢ ᱧᱩ ᱟᱨ ᱮᱱᱮᱡ ᱥᱮᱨᱮᱧ ᱨᱟᱹᱥᱠᱟᱹ ᱜᱮ?
ᱦᱳᱭ ᱦᱳᱭ ᱡᱚᱢ ᱧᱩ ᱟᱨ ᱮᱱᱮᱡ ᱥᱮᱨᱮᱧ ᱨᱟᱹᱥᱠᱟ ᱾
ᱚ
ᱦᱩᱸ ᱟᱪᱪᱷᱟ
ᱟᱨ ᱟᱞᱮ ᱥᱮᱫ ᱟᱞᱮ ᱥᱮᱫ ᱫᱚ ᱱᱚᱝᱠᱟ ᱱᱩᱝᱠᱤᱱ ᱚᱱᱮᱢ ᱟᱢ ᱡᱟᱸᱦᱟ ᱞᱮᱠᱟᱢ ᱞᱟᱹᱭ ᱠᱮᱫ ᱡᱮ ᱠᱷᱩᱱᱴᱟᱹᱣ ᱠᱚ ᱛᱚᱞᱟ ᱠᱚᱣᱟ ᱟᱨ ᱪᱮᱛᱟᱱ ᱨᱮ ᱡᱟᱸᱦᱟᱱᱟᱜ ᱜᱮ ᱯᱟᱹᱨᱣᱟᱹ ᱠᱤᱝᱵᱟ ᱡᱟᱦᱟᱱᱟᱜ ᱠᱩᱨᱼᱠᱩᱲᱤ ᱢᱩᱲᱼᱠᱩᱲᱤ ᱯᱮᱠᱮᱴ ᱠᱚᱠᱚ ᱛᱚᱞ ᱠᱟᱜᱼᱟ ᱚᱱᱠᱟᱜᱮ ᱟᱫᱚ ᱾ ᱚᱱᱟ ᱨᱮᱸᱦᱚ ᱡᱟᱸᱦᱟ ᱡᱟᱦᱟᱸᱭ ᱠᱚᱠᱚ ᱛᱚᱞ ᱠᱚᱣᱟ ᱩᱱᱠᱩ ᱢᱚᱫᱽᱫᱷᱮ ᱚᱠᱚᱭ ᱨᱮᱱ ᱵᱷᱟᱹᱜᱤ ᱨᱚᱜᱽ ᱜᱟᱭ ᱚᱠᱚᱭ ᱨᱮᱱ ᱱᱚᱝᱠᱟ ᱨᱮᱱ ᱵᱷᱟᱜᱤ ᱨᱚᱜᱽ ᱜᱟᱭ ᱩᱱᱤ ᱥᱤᱨᱯᱟᱹᱭ ᱧᱟᱢᱟ ᱢᱟᱱᱮ ᱪᱮᱫ ᱛᱟᱵᱚᱞᱮ ᱯᱨᱟᱭᱤᱡ ᱮ ᱧᱟᱢᱟ ᱚᱱᱠᱟ ᱚᱱᱠᱟ ᱠᱚ ᱫᱚᱦᱚ ᱠᱟᱜ ᱜᱮᱭᱟ
ᱚ ᱚ ᱛᱟᱞᱦᱮ ᱟᱫᱚ ᱡᱮᱨ ᱡᱟᱨ ᱡᱚᱛᱚ ᱦᱚᱲ ᱨᱮᱱ ᱰᱟᱝᱨᱤ ᱯᱮ ᱤᱫᱤ ᱠᱚ ᱛᱟᱦᱮᱱᱟ ᱾
ᱦᱮᱸ ᱟᱫᱚ ᱡᱟᱸᱦᱟᱸᱭ ᱡᱟᱸᱦᱟᱸᱭ ᱠᱚ ᱾ ᱤᱪᱪᱷᱟᱹ ᱢᱮᱱᱟᱜ ᱠᱚᱣᱟ ᱡᱮᱧ ᱛᱚᱞ ᱛᱤᱧᱟ ᱚᱝᱠᱟ ᱚᱝᱠᱟ ᱠᱚ ᱾
ᱡᱟᱸᱦᱟᱸᱭ ᱠᱚ ᱤᱪᱪᱷᱟᱹ ᱢᱮᱱᱟᱜ ᱛᱟᱠᱚᱣᱟ ᱩᱱᱠᱩ ᱠᱚ ᱤᱫᱤ ᱠᱚᱣᱟ ᱾
ᱦᱮ ᱟᱨ ᱱᱚᱣᱟ ᱥᱚᱨᱦᱟᱭ ᱮᱱᱮᱡ ᱠᱚᱦᱚᱸ ᱚᱱᱠᱟ ᱾ ᱡᱮ ᱤᱧ ᱦᱚᱭᱛᱳ ᱠᱚᱢᱯᱤᱴᱤᱥᱚᱱ ᱫᱚ ᱦᱩᱭᱱᱟ ᱟᱫᱚ ᱦᱟᱱᱟᱱ ᱟᱹᱛᱩ ᱱᱟᱣᱟ ᱟᱹᱛᱩ ᱨᱮᱱ ᱠᱚ ᱦᱤᱡᱩᱜᱼᱟ ᱮᱱᱮᱡ ᱡᱟᱠᱩ᱾ ᱛᱟᱫᱚ ᱩᱱᱠᱩ ᱢᱚᱫᱷᱮ ᱯᱷᱟᱥᱴ ᱥᱮᱠᱮᱱᱰ ᱛᱷᱟᱨ ᱛᱟᱦᱮ ᱱᱟᱠᱚ ᱾
ᱟᱪᱪᱷᱟ ᱠᱚᱢᱯᱤᱴᱤᱥᱮᱱ ᱠᱚ ᱦᱩᱭᱩᱜ ᱜᱮᱭᱟ?
ᱦᱮᱸ ᱦᱮᱸ ᱦᱮᱸ ᱢᱟᱱᱮ ᱡᱟᱜᱮ ᱪᱟᱨ ᱯᱟᱸᱪ ᱪᱟᱨ ᱯᱟᱸᱪ ᱦᱟᱡᱟᱨ ᱛᱤᱱ ᱦᱟᱡᱟᱨ ᱚᱱᱠᱟ ᱠᱟᱛᱮᱜ ᱯᱷᱟᱥ ᱥᱮᱠᱮᱱᱰ ᱛᱷᱟᱨ ᱛᱟᱦᱮᱱᱟ ᱾
ᱟᱞᱮ ᱥᱮᱫ ᱫᱚ ᱚᱱᱠᱟ ᱫᱚ ᱵᱟᱝ ᱦᱩᱭᱩᱜᱼᱟ, ᱮᱢᱱᱤ ᱥᱚᱨᱦᱟᱭ ᱪᱮᱫ ᱞᱮᱠᱟ ᱾ ᱩᱢ ᱦᱤᱞᱳᱜ ᱞᱮ ᱤᱭᱟᱹ ᱫᱟᱠᱟᱭ ᱦᱤᱞᱳᱜ ᱵᱚᱸᱜᱟ ᱵᱟᱲᱟ ᱦᱩᱭᱮᱱᱟ ᱾ ᱠᱷᱩᱱᱴᱟᱹᱣ ᱦᱤᱞᱳᱜ ᱫᱚ ᱯᱮᱲᱟ ᱠᱚᱠᱚ ᱦᱤᱡᱩᱜᱼᱟ ᱮᱱᱮᱡ ᱥᱮᱨᱮᱧ ᱦᱩᱭᱩᱜᱼᱟ ᱡᱚᱢ ᱧᱩ ᱮᱱᱮᱡ ᱥᱮᱨᱮᱧ ᱤᱱᱟᱹ ᱜᱮ ᱾ ᱯᱮᱲᱟ ᱠᱚᱠᱚ ᱦᱤᱡᱩᱜ ᱦᱤᱡᱩᱜ ᱛᱮ ᱱᱟᱥᱮᱜ ᱨᱟᱹᱥᱠᱟᱹ ᱧᱚᱜ ᱵᱩᱡᱷᱟᱹᱜᱼᱟ ᱾
ᱦᱮᱸ, ᱦᱚᱯᱚᱱᱮᱨᱟ ᱡᱟᱣᱟᱭ ᱜᱚᱝᱠᱮ ᱠᱚ᱾
ᱦᱳᱭ ᱦᱳᱭ ᱦᱳᱭ ᱦᱚᱯᱚᱱ ᱮᱨᱟ ᱡᱚᱛᱚ ᱜᱮ ᱾
ᱦᱮᱸ ᱮᱸ ᱤᱭᱟᱹ ᱮᱸ ᱪᱮᱜ ᱮᱢ ᱞᱟ. ᱭ ᱠᱮᱫᱟ ᱟᱫᱚ ᱟᱞᱮ ᱥᱮᱜ ᱦᱚᱸ ᱚᱱᱠᱟ ᱡᱷᱚᱛᱚ ᱟᱛᱳ ᱨᱮᱫᱚ ᱵᱟᱝ ᱠᱤᱪᱷᱩ ᱠᱤᱪᱷᱩ ᱟᱛᱳ ᱨᱮ ᱚᱱᱠᱟ ᱠᱟᱸᱧ ᱤᱭᱟ. ᱠᱚᱢᱯᱤᱴᱤᱥᱚᱱ ᱠᱚ ᱫᱚᱦᱚᱭ ᱜᱮᱭᱟ᱾
ᱟᱪᱪᱷᱟ ᱟᱪᱪᱷᱟ᱾
ᱠᱷᱟᱱ ᱮᱢᱱᱤ ᱨᱮᱦᱚᱸ ᱟᱹᱛᱩ ᱠᱚᱨᱮ ᱫᱚ ᱠᱩᱞᱦᱤ ᱠᱚᱨᱮ ᱠᱚ ᱛᱚᱞ ᱜᱮᱭᱟ ᱟᱨ ᱱᱮᱛᱟᱨ ᱡᱚᱛ ᱡᱚᱛᱚ ᱞᱮᱠᱟ ᱠᱩᱞᱦᱤ ᱜᱮᱠᱚ ᱰᱷᱟᱞᱟᱭ ᱠᱟᱫᱟ ᱛᱚ ᱟᱫᱚ ᱠᱩᱞᱦᱤ ᱨᱮᱫᱚ ᱩᱱᱟᱹᱜ ᱵᱟᱠ ᱠᱚ ᱛᱚᱞᱮᱜ ᱠᱚᱣᱟ ᱱᱮ ᱠᱟᱴᱤᱡ ᱚᱱᱮ ᱠᱟᱴᱤᱡ ᱩᱸ ᱢᱟᱴᱷ ᱧᱚᱜ ᱢᱟᱴᱷ ᱡᱟᱭᱜᱟ ᱨᱮᱠᱚ ᱛᱚᱞᱮᱜ ᱠᱚᱣᱟ ᱟᱨᱠᱤ ᱾
ᱟᱪᱪᱷᱟ ᱟᱪᱪᱷᱟ ᱟᱨ ᱱᱮᱛᱟᱨ ᱫᱚ ᱟᱞ ᱥᱮᱫ ᱠᱚᱢᱯᱤᱴᱤᱥᱚᱱ ᱠᱚ ᱵᱟᱝ ᱦᱩᱭᱩᱜ ᱜᱮᱭᱟ ᱱᱟ ᱟᱨ ᱞᱟᱦᱟ ᱠᱷᱚᱡ ᱜᱮ ᱵᱟᱝ ᱦᱩᱭᱩᱜ ᱜᱮᱭᱟ ᱟᱞᱮᱥᱮᱫ ᱫᱚ ᱩᱱᱟᱹᱜ ᱟᱞᱮ ᱯᱟᱥᱮ ᱟᱛᱩ ᱠᱚᱨᱮ ᱦᱩᱭᱩᱜ ᱜᱮᱭᱟ ᱦᱩᱸ ᱾
ᱟᱪᱪᱷᱟ ᱾
ᱟᱞᱮ ᱱᱤᱡᱮ ᱟᱛᱳ ᱨᱮᱫᱚ ᱵᱟᱝ ᱦᱩᱭᱩᱜᱼᱟ ᱥᱮᱨᱚᱠᱚᱢ ᱫᱚ ᱯᱟᱥᱮ ᱟᱛᱳ ᱨᱮᱫᱚ ᱢᱟᱱᱮ ᱚᱱᱮ ᱮᱱᱮᱡ ᱥᱮᱨᱮᱧ ᱠᱚᱢᱯᱤᱴᱚᱱ ᱥᱮᱱ ᱠᱚᱠᱚ ᱟᱹᱜᱩ ᱠᱚᱜᱮᱭᱟ, ᱦᱩᱸ ᱚᱱᱠᱟ
ᱦᱮ ᱟᱯᱮ ᱥᱮᱫ ᱫᱚ ᱛᱟᱦᱞᱮ ᱩᱸ ᱛᱷᱟᱞᱮ ᱠᱚᱲᱟ ᱜᱤᱫᱽᱨᱟᱹ ᱠᱚ ᱱᱚᱝᱠᱟ ᱱᱚ ᱫᱩᱨᱜᱟᱹ ᱯᱩᱡᱟᱹ ᱚᱱᱟ ᱫᱟᱸᱥᱟᱭ ᱠᱷᱚᱱ ᱚᱱᱟ ᱛᱚᱞ ᱞᱟᱜᱤᱜ ᱠᱚ ᱪᱟᱞᱟᱜ ᱜᱮᱭᱟ ᱠᱚ ᱥᱮ
ᱦᱳᱭ ᱫᱟᱥᱟᱭ ᱮᱱᱮᱡ ᱪᱟᱞᱟᱣ ᱦᱚᱠᱚ ᱪᱟᱞᱟᱜᱼᱟ ᱦᱮᱡ ᱦᱚᱠᱚ ᱦᱤᱡᱩᱜᱼᱟ ᱮᱴᱟᱜ ᱠᱚᱨᱮᱱ ᱟᱨ ᱨᱮ ᱟᱹᱰᱤ ᱡᱟᱭᱜᱟ ᱨᱤᱧ ᱟᱸᱡᱚᱢ ᱠᱟᱫᱟ ᱠᱩᱲᱤ ᱜᱤᱫᱽᱨᱟᱹ ᱦᱚᱸ ᱥᱮ ᱠᱟᱞᱤ ᱯᱩᱡᱟᱹ ᱥᱚᱢᱚᱭ ᱥᱤᱨᱯᱟᱹ ᱥᱮ ᱥᱟᱲᱯᱟ ᱥᱮ ᱪᱮᱜ?
ᱦᱳᱭ ᱥᱟᱲᱯᱟ ᱥᱟᱲᱯᱟ ᱥᱟᱲᱯᱟ ᱥᱟᱲᱯᱟ ᱾ ᱦᱮᱸ ᱥᱟᱲᱯᱟ ᱫᱚ ᱩᱱᱟᱹᱜ ᱴᱟ ᱫᱚ ᱵᱟᱹᱧ ᱧᱮᱞ ᱠᱟᱜ ᱛᱟᱞᱮ ᱥᱮᱜ ᱫᱚ ᱾ ᱫᱚᱢᱮ ᱠᱚ ᱮᱱᱮᱡ ᱮᱱᱮᱡ ᱚᱠᱟ ᱚᱠᱟ ᱡᱟᱭᱜᱟ ᱨᱮᱫᱚ ᱮᱱᱮᱡ ᱜᱮ ᱠᱟᱹᱴᱤᱡ ᱨᱟᱥᱤ ᱧᱚᱜ ᱟᱹᱛᱩ ᱧᱚᱜ ᱨᱮᱫᱚ ᱠᱚ ᱮᱱᱮᱡ ᱜᱮᱭᱟ ᱾
ᱮᱸ ᱦᱟᱱᱮ ᱵᱤᱥᱱᱩᱯᱩᱨ ᱥᱟᱭᱤᱰ ᱚᱱᱛᱮ ᱢᱮᱫᱽᱱᱤᱯᱩᱨ ᱥᱟᱭᱤᱰ ᱨᱮᱱ ᱚᱱᱛᱮᱱ ᱠᱚᱠᱚ ᱪᱟᱞᱟᱜ ᱛᱮᱦᱮᱱ ᱜᱤᱭᱟ ᱟᱸᱡᱚᱢ ᱠᱟᱫᱟᱞᱤᱧ ᱟᱨ ᱠᱤ ᱢᱟᱱᱮ ᱚᱲᱟᱜ ᱚᱲᱟᱜ ᱠᱚ ᱪᱟᱞᱟᱜᱼᱟ ᱪᱤᱜ ᱞᱮᱠᱟ ᱢᱟᱱᱮ ᱫᱟᱸᱥᱟᱭ ᱮᱱᱮᱡ ᱠᱩ ᱪᱟᱞᱟᱜᱼᱟ ᱚᱱᱠᱟ ᱜᱮ ᱥᱟᱲᱯᱟ ᱮᱱᱮᱡ ᱦᱚᱸ ᱚᱱᱠᱟ ᱜᱮᱠᱩ ᱪᱟᱞᱟᱜᱼᱟ ᱫᱚᱞᱵᱮᱞ ᱦᱮ ᱟᱨᱠᱤ ᱾
ᱦᱮᱸ ᱦᱮᱸ
ᱦᱩᱸ
ᱚᱲᱟᱜ ᱚᱲᱟᱜ ᱠᱚ ᱪᱟᱞᱟᱜᱼᱟ ᱡᱟᱦᱟᱭ ᱪᱟᱣᱞᱮ ᱠᱤᱱ ᱵᱟ ᱡᱟᱦᱟᱱᱟᱜ
ᱦᱳᱭ ᱦᱳᱭ ᱪᱮᱜ ᱞᱮᱠᱟ ᱫᱟᱸᱥᱟᱭ ᱮᱱᱮᱡ ᱠᱚᱵᱚᱱ ᱮᱢᱟ ᱠᱚᱣᱟ ᱚᱱᱠᱟ ᱜᱮ ᱾
ᱦᱩᱸ ᱟᱨ ᱛᱟᱦᱞᱮ ᱪᱮᱜ ᱦᱚᱜ-ᱚᱭ ᱤᱭᱟᱹ ᱠᱟᱹᱞᱤ ᱯᱩᱡᱟᱹ ᱥᱚᱢᱚᱭ ᱡᱟᱦᱟᱸ ᱩᱸ ᱢᱟᱱᱮ ᱥᱚᱨᱦᱟᱭ ᱞᱟᱦᱟ ᱠᱟᱹᱞᱤ ᱯᱩᱡᱟᱹ ᱩᱱ ᱥᱚᱢᱚᱭ ᱦᱟᱱᱮ ᱧᱤᱫᱟᱹ ᱧᱤᱫᱟᱹ ᱵᱮᱲᱟ ᱦᱟᱱᱮ ᱜᱟᱹᱭ ᱡᱟᱜᱟᱣ
ᱦᱮᱸ ᱦᱮᱸ ᱦᱮᱸ ᱜᱟᱹᱭ ᱡᱟᱜᱟᱣ ᱫᱚ ᱠᱚ ᱦᱤᱡᱩᱜᱼᱟ ᱾ ᱦᱮᱸ ᱜᱟᱹᱭ ᱡᱟᱜᱟᱣ ᱫᱚᱠᱚ ᱦᱤᱡᱩᱜᱼᱟ ᱧᱤᱫᱟᱹ ᱥᱚ ᱤᱭᱟᱹ ᱠᱟᱹᱞᱤ ᱯᱩᱡᱟᱹ ᱨᱮ ᱾
ᱠᱟᱨᱮᱴ ᱠᱩ ᱟᱡ ᱟᱭᱳ ᱟᱞᱮ ᱦᱮᱸ ᱟᱞᱮ ᱥᱮᱜ ᱦᱚᱸ ᱪᱟᱞᱟᱜ ᱜᱮᱭᱟ ᱟᱫᱚ ᱩᱸ ᱟᱭᱳ ᱦᱚᱲ ᱠᱚ ᱚᱱᱮ ᱪᱩᱢᱟᱹᱲᱟ ᱥᱮ ᱪᱮᱜ ᱠᱚ ᱞᱟᱹᱭᱟ ᱛᱚ ᱪᱟᱞᱟᱜ ᱜᱮᱭᱟ ᱥᱮ ᱵᱟ ᱛᱟᱦᱞᱮ?
ᱵᱟᱝ ᱜᱮ ᱚᱱᱟ ᱫᱚ ᱵᱟᱝ ᱛᱚ ᱥᱩᱫᱷᱩ ᱚᱱᱮ ᱧᱤᱫᱟᱹ ᱥᱚᱢᱚᱭ ᱥᱮ ᱨᱩ ᱨᱩ ᱛᱮᱠᱚ ᱦᱤᱡᱩᱜᱼᱟ ᱴᱟᱢᱟᱠ ᱨᱩ ᱛᱮ ᱟᱨ ᱠᱟ ᱥᱤᱨᱤᱧᱟ ᱤᱱᱟᱹ ᱜᱮ ᱾ ᱟᱨ ᱜᱚᱜᱚ ᱦᱚᱲ ᱠᱚᱫᱚ ᱩᱱᱟ ᱡᱮ ᱪᱩᱢᱟᱹᱲᱟ ᱯᱷᱩᱢᱟᱹᱲᱟ ᱚᱱᱟ ᱫᱚ ᱚ ᱩᱠᱩᱨ ᱟᱞᱮ ᱥᱮᱜ ᱫᱚ ᱵᱟᱹᱧ ᱧᱮᱞ ᱵᱟᱲᱟᱣ ᱟᱠᱟᱜ ᱠᱚᱣᱟ ᱵᱟᱹᱧ ᱟᱸᱡᱚᱢ ᱠᱟᱫᱟ ᱾
ᱩᱸ ᱟᱞᱮ ᱥᱮᱜ ᱫᱚᱠᱚ ᱪᱟ ᱪᱟᱞᱟᱜ ᱜᱮᱭᱟ ᱠᱚ ᱢᱟᱢᱟ ᱚᱲᱟᱜ ᱠᱚᱨᱮᱧ ᱧᱮᱞ ᱠᱟᱜ ᱠᱚᱣᱟ ᱟᱫᱚ ᱱᱩᱠᱩ ᱠᱚᱲᱟ ᱦᱚᱯᱚᱱ ᱫᱚ ᱡᱟᱜᱟᱵᱱᱟ ᱠᱚ ᱪᱟᱜ-ᱟ ᱟᱫᱚ ᱠᱩᱲᱤ ᱦᱚᱯᱚᱱ ᱫᱚ ᱟᱹᱛᱩ ᱟᱹᱛᱩ ᱦᱟᱱᱮ ᱞᱚᱴᱟ ᱞᱚᱴᱟ ᱫᱟᱜ ᱥᱮᱯᱮᱧ ᱠᱟᱛᱮ ᱛᱷᱟᱹᱨᱤ ᱨᱮ ᱫᱷᱩᱵᱤ ᱜᱷᱟᱥ ᱫᱷᱮᱭ ᱢᱟᱞᱤ ᱚᱱᱟ ᱠᱚ ᱥᱟᱡᱟᱣ ᱠᱟᱛᱮ ᱟᱫᱚ ᱠᱚ ᱪᱟᱞᱟᱣᱮᱱ ᱜᱮ ᱚᱲᱟᱜ ᱚᱲᱟᱜ ᱟᱨ ᱟᱪᱪᱷᱟ ᱟᱨ ᱠᱚ ᱥᱮᱨᱮᱧᱟ᱾
ᱚᱻ ᱦᱳᱭ ᱛᱚ ᱦᱳᱭ᱾ ᱟᱫᱚ ᱚᱠᱟᱥᱮᱫ ᱚᱠᱟ ᱞᱮᱠᱟ ᱢᱮᱱᱟᱜ ᱛᱟᱵᱚᱱᱟ ᱦᱮᱸ ᱥᱮ ᱵᱟᱝ᱾
ᱦᱩᱸ ᱦᱩᱸ ᱦᱩᱸ ᱟᱯᱮ ᱥᱮᱫ ᱚᱠᱟ ᱞᱮᱠᱟ ᱟᱞᱮ ᱥᱮᱫ ᱚᱠᱟ ᱞᱮᱠᱟ ᱾
ᱦᱳᱭ ᱦᱳᱭ ᱜᱚᱴᱟ ᱡᱟᱭᱜᱟ ᱟᱞᱟᱫᱟ ᱟᱞᱟᱫᱟ᱾
ᱚᱱᱮ ᱚᱱᱛᱮ ᱟᱯᱮᱫᱚ ᱡᱮᱢᱚᱱ ᱦᱟᱱᱮ ᱥᱟ-ᱥᱟᱠᱨᱟᱛ ᱥᱚᱢᱚᱭ ᱟᱨ ᱟᱞᱮ ᱫᱚ ᱱᱚᱜ-ᱚᱭ ᱥᱚᱨᱦᱟᱭ ᱵᱚᱸᱜᱟ ᱾
ᱛᱟᱯᱚᱨ ᱦᱮᱸ ᱥᱚᱨᱦᱟᱭ ᱥᱚᱢᱚᱭ ᱟᱢᱜᱮᱛᱚ ᱮᱱᱟᱱᱚᱜ ᱮᱢ ᱞᱟᱹᱭᱟᱫᱤᱧᱟ ᱟᱯᱮ ᱛᱚ ᱯᱩᱥ ᱵᱚᱸᱜᱟ ᱱᱤᱭᱟᱹ ᱠᱷᱟᱹᱛᱤᱨ ᱛᱮ ᱥᱚᱨᱦᱟᱭᱚᱜ ᱛᱟᱦᱮᱱ
ᱪᱮᱫ?
ᱟᱢ ᱜᱮᱢ ᱞᱟᱹᱭᱮᱫ ᱛᱟᱦᱮᱱᱟ ᱥᱮ ᱮᱱᱟᱱᱚᱜ ᱡᱮ ᱯᱩᱥ ᱵᱚᱸᱜᱟ ᱱᱤᱭᱟᱹ ᱠᱷᱟᱹᱛᱤᱨ ᱛᱮ ᱥᱚᱨᱦᱟᱭᱚᱜ ᱛᱟᱦᱮᱱᱟ ᱾
ᱪᱮᱫ ᱠᱷᱟᱹᱛᱤᱨ ᱵᱟᱹᱧ ᱵᱟᱹᱧ ᱤᱧᱫᱚ ᱵᱟᱹᱧ ᱞᱟᱹᱭ ᱠᱟᱫᱟ ᱾
ᱟᱢ ᱫᱚ ᱵᱟᱢ ᱞᱟᱹᱭ ᱠᱟᱫᱤᱧᱟ?
ᱮᱸᱦᱮᱸᱜ᱾
ᱚᱠᱚᱭ ᱪᱚ ᱵᱮᱥ ᱢᱤᱫ ᱦᱚᱲᱮ ᱢᱮᱛᱟᱫᱤᱧᱟ᱾
ᱚᱻ
ᱤᱭᱟᱹ ᱴᱟᱭᱤᱢ ᱩᱸ ᱪᱟᱵᱟ ᱦᱟᱹᱡᱩᱜ ᱠᱟᱱᱟ ᱮ ᱦᱳᱣᱟᱴᱥᱮᱯ ᱛᱮ ᱟᱢᱟᱜ ᱱᱟᱢᱵᱟᱨᱮᱢ ᱠᱚᱞᱮᱫ ᱠᱩᱞᱟᱢ ᱤᱧ ᱢᱤᱫᱷᱟᱣ ᱤᱧ ᱫᱟᱹᱧ ᱠᱚᱞᱟᱢᱟ ᱾
ᱦᱮᱸ ᱦᱮᱸ᱾
ᱦᱮᱸ ᱦᱮᱸ ᱚᱱᱮ ᱚᱱᱠᱟ ᱟᱫᱚ ᱟᱞᱮ ᱥᱮᱫ ᱫᱚ ᱯᱩᱥ ᱵᱚᱸᱜᱟ ᱚᱠᱟᱥᱮᱜ ᱥᱚᱨᱦᱟᱭ ᱵᱚᱸᱜᱟ ᱚᱠᱚᱭ ᱪᱚ ᱮᱱᱟᱱᱚᱜ ᱵᱮᱥ ᱵᱟᱹᱧ ᱵᱟᱰᱟᱭ ᱠᱟᱱ ᱛᱟᱦᱮᱱᱟ ᱡᱮ ᱪᱮᱫ ᱞᱟᱹᱜᱤᱫ ᱤᱭᱟᱹ ᱯᱩᱥ ᱵᱚᱸᱜᱟ ᱞᱮ ᱥᱚᱦᱚᱨᱟᱭᱚᱜᱼᱟ ᱟᱫᱚ ᱢᱮᱛᱟ ᱫᱤᱧᱟᱭ ᱾
ᱚ ᱟᱪᱪᱷᱟ ᱞᱟᱹᱭᱟᱜ ᱢᱮᱭᱟ ᱠᱚ ᱛᱟᱦᱚᱞᱮ᱾